ᱡᱚᱦᱟᱨ ᱜᱮ ᱨᱚᱲ ᱟᱸᱡᱚᱢᱚᱜ ᱠᱟᱱᱟ?
ᱦᱳᱭ ᱜᱚᱢᱠᱮ ᱡᱚᱦᱟᱨ ᱜᱮ ᱟᱹᱞᱤᱧ ᱟᱵᱤᱱᱟᱜ ᱨᱚᱲ ᱠᱚ ᱱᱟᱯᱟᱭ ᱜᱮᱞᱤᱧ ᱟᱡᱚᱢ ᱧᱟᱢᱮᱜ ᱛᱟᱹᱵᱤᱱᱟ᱾ ᱛᱚ ᱜᱚᱝᱠᱮ ᱟᱹᱞᱤᱧᱟᱜ ᱨᱚᱲ ᱠᱚᱵᱮᱱ ᱟᱸᱡᱚᱢ ᱧᱟᱢ ᱮᱫᱟ ᱛᱚ ᱱᱟᱯᱟᱭ ᱜᱮ?
ᱦᱮᱸ ᱱᱟᱯᱟᱭ ᱜᱮ ᱟᱸᱡᱚᱢᱚᱜ ᱠᱟᱱᱟ᱾
ᱳᱭ
ᱛᱚᱢᱚ ᱡᱚᱢ ᱵᱟᱲᱟ ᱦᱩᱭᱱᱟ?
ᱦᱳᱭ ᱜᱚᱝᱠᱮ ᱟᱹᱞᱤᱧ ᱦᱚᱸ ᱠᱤᱫᱩᱵ ᱵᱟᱲᱟ ᱠᱟᱛᱮᱫ ᱦᱟᱸᱜ ᱜᱤᱛᱤᱡ ᱧᱚᱜ ᱠᱟᱱᱟᱞᱤᱧ᱾
ᱚ ᱟᱪᱪᱷᱟ
ᱦᱳᱭ ᱜᱚᱢᱠᱮ ᱟᱹᱵᱤᱱ ᱜᱮ?
ᱦᱮᱸ ᱡᱚᱜ ᱦᱩᱭ ᱟᱠᱟᱱᱟ ᱠᱤᱫᱩᱜ ᱵᱟᱲᱟ ᱠᱚ ᱦᱩᱭ ᱟᱠᱟᱱᱟ ᱛᱟᱨᱯᱚᱨᱮ ᱦᱟᱸᱜ ᱫᱩᱲᱩᱵ ᱟᱠᱟᱱᱟᱞᱤᱧ
ᱦᱳᱭ ᱦᱳᱭ
ᱛᱟᱨᱯᱚᱨᱮ ᱱᱚᱜ ᱚᱭ ᱟᱫᱚ ᱧᱤᱫᱟᱹ ᱦᱚᱸ ᱧᱤᱫᱟᱹᱭᱮᱱᱟᱛᱚ, ᱡᱟᱹᱯᱤᱫ ᱦᱚᱸ ᱫᱚᱲ- ᱫᱚᱨᱠᱟᱨ ᱠᱟᱱᱟ ᱦᱚᱲᱢᱚ ᱡᱤᱨᱟᱹᱣ ᱦᱚᱸ ᱫᱚᱨᱠᱟᱨ ᱠᱟᱱᱟ ᱾
ᱦᱳᱭ ᱦᱳᱭ
ᱦᱚᱲᱢᱚ ᱡᱩᱫᱤ ᱮᱸ ᱥᱟᱨᱟ ᱫᱤᱱᱮᱢ ᱠᱷᱟᱴᱟᱣᱮᱭᱟ
ᱦᱳᱭ ᱦᱳᱭ ᱚᱱᱟ ᱦᱚᱸᱛᱚ, ᱩᱱᱤ ᱦᱚᱸ ᱟᱥᱠᱮᱛ ᱜᱚᱫᱚᱜ ᱟᱭ ᱦᱳᱭ ᱥᱮ ᱾
ᱦᱮᱸ ᱰᱟᱝ ᱡᱤᱨᱟᱹᱣ ᱫᱚᱨᱠᱟᱨ ᱠᱟᱱᱟ ᱦᱚᱲᱢᱚ ᱨᱮᱦᱚᱸ
ᱦᱳᱭ
ᱵᱟᱝᱠᱟᱱ ᱦᱚᱲᱢᱚ ᱡᱤᱣᱤ ᱠᱚ ᱵᱮᱥ ᱵᱟᱝ ᱛᱟᱦᱮᱱᱟ,
ᱦᱳᱭ
ᱟᱫᱚ ᱡᱟᱦᱟᱸ ᱫᱚ ᱟᱫᱚ ᱩᱥᱟᱹᱨᱟ ᱧᱚᱜ ᱡᱟᱹᱯᱤᱫ ᱜᱮ ᱵᱮᱥᱟ ᱡᱮᱦᱮᱛᱩ ᱟᱫᱟ ᱪᱟᱥ ᱵᱟᱥ ᱫᱤᱱ ᱠᱟᱱᱟ ᱟᱫᱚ
ᱜᱚᱝᱠᱮ ᱟᱯᱮ ᱥᱮᱱ ᱫᱚ ᱫᱟᱜ ᱵᱟᱲᱟ ᱟᱯᱮ ᱠᱟᱱᱟᱭ ᱥᱮ ᱪᱮᱫ ᱞᱮᱠᱟ ᱵᱟᱝ?
ᱦᱮᱸ ᱫᱟᱜ ᱵᱟᱲᱟᱭᱮᱫᱟᱭ ᱟᱫᱚ
ᱦᱮᱸ
ᱦᱩᱸ ᱱᱤᱭᱟᱹ ᱵᱟᱨ ᱯᱮ ᱫᱤᱱ ᱫᱚ ᱮᱠᱵᱟᱨᱮ ᱴᱟᱱᱟ ᱫᱟᱜ ᱫᱟᱭ, ᱥᱤᱛᱩᱝ ᱦᱚᱸ ᱚᱝᱠᱟ ᱵᱟᱝ ᱥᱤᱛᱩᱝ ᱛᱩᱝ ᱫᱟᱭ
ᱦᱳᱭ ᱦᱳᱭ
ᱟᱨ ᱟᱯᱮ ᱥᱮᱫ ᱫᱚ ᱪᱮᱫ ᱞᱮᱠᱟ ᱛᱟᱦᱞᱮ?
ᱟᱞᱮ ᱥᱮᱱ ᱦᱚᱸ ᱜᱚᱝᱠᱮ ᱚᱱᱠᱟᱜᱮ ᱟᱹᱵᱤᱱ ᱡᱟᱦᱟᱸ ᱞᱮᱠᱟ ᱵᱤᱱ ᱢᱮᱱ ᱠᱮᱫᱟ ᱚᱱᱠᱟᱜᱮ ᱛᱟᱦᱞᱮ ᱠᱟᱱᱟᱭ ᱟᱫᱚ ᱦᱟᱸᱜ ᱚᱝᱠᱟ ᱞᱮᱠᱟ ᱛᱮᱫᱚ ᱡᱟᱹᱥᱛᱤ ᱞᱮᱠᱟ ᱫᱚ ᱵᱟᱭ ᱫᱟᱜ ᱟᱞᱮ ᱠᱟᱱᱟ ᱦᱳᱭᱥᱮ᱾ ᱠᱟᱹᱴᱤᱡ ᱧᱚᱜ ᱜᱮ ᱚᱞᱯᱚ ᱫᱷᱟᱨᱟ ᱜᱮ ᱦᱮᱸ ᱥᱮ᱾ ᱟᱫᱚ ᱦᱟᱸᱜ ᱚᱝᱠᱟ ᱞᱮᱠᱟᱛᱮᱦᱚᱸ ᱟᱫᱚ ᱦᱟᱸᱜ ᱨᱚᱦᱚᱭ ᱠᱚᱫᱚᱞᱮ ᱮᱛᱚᱦᱚᱵ ᱵᱟᱲᱟ ᱟᱠᱟᱫᱟ ᱦᱮᱸᱥᱮ ᱟᱫᱚ ᱢᱮᱱᱞᱮᱠᱷᱟᱡ ᱦᱟᱸᱜ ᱛᱚ ᱦᱟᱸᱜ ᱵᱤᱥᱤ ᱫᱤᱱ ᱦᱟᱸᱜ ᱚᱠᱛᱚ ᱠᱚᱫᱚ ᱟᱞᱮᱭᱟᱜ ᱫᱚ ᱵᱟᱝ ᱞᱟᱜᱟᱣ ᱟᱞᱮᱭᱟ᱾ ᱪᱟᱲ ᱜᱮᱞᱮ ᱪᱟᱵᱟ ᱦᱮᱡ ᱪᱟᱵᱟᱭᱟ᱾
ᱟᱫᱚ ᱡᱟᱦᱟᱸ ᱜᱮᱠᱚ ᱨᱚᱦᱚᱭ ᱞᱟᱦᱟᱜᱼᱟ, ᱚᱱᱟ ᱜᱮ ᱠᱚᱢᱚᱜᱼᱟ ᱡᱮᱦᱩᱛ᱾ ᱛᱳ ᱨᱚᱦᱚᱭ ᱜᱮ ᱦᱩᱭᱩᱜᱼᱟ, ᱦᱮᱸᱥᱮ ᱵᱟᱝ? ᱟᱫᱚ ᱨᱚᱦᱚᱭ ᱛᱟᱭᱱᱚᱢᱚ ᱢᱚᱜᱼᱟᱢ ᱡᱩᱫᱤ ᱢᱤᱫ ᱢᱤᱫ ᱦᱚᱲ ᱵᱟᱹᱫᱽ ᱠᱚᱦᱚ ᱜᱷᱮᱨᱟᱜᱼᱟ᱾
ᱦᱳᱭ ᱦᱳᱭ᱾
ᱥᱚᱢᱮᱥᱥᱟ ᱦᱚᱸ ᱢᱮᱱᱟᱜ ᱜᱮᱭᱟ, ᱚᱱᱟ ᱠᱟᱨᱚᱱ ᱛᱮ ᱦᱚᱲᱳ ᱥᱟᱶ ᱥᱟᱶ ᱛᱮᱜᱮ ᱨᱚᱦᱚᱭ ᱨᱟᱠᱟᱵ ᱫᱚ ᱵᱩᱜᱤᱭᱟ᱾
ᱦᱳᱭ᱾ ᱛᱚᱦᱚᱞᱮ ᱜᱚᱝᱠᱮ ᱟᱹᱵᱤᱱ ᱟᱸᱜ ᱟᱯᱮ ᱚᱱᱛᱮᱱᱟᱜ ᱨᱚᱦᱚᱭ ᱠᱚᱠᱚ ᱮᱛᱚᱦᱚᱵ ᱵᱟᱲᱟ ᱟᱠᱟᱜᱼᱟ ᱥᱮ ᱵᱟᱝ?
ᱦᱮᱸ ᱟᱞᱮ ᱚᱱᱛᱮ ᱦᱚᱸ ᱢᱚᱴᱟ ᱢᱩᱴᱤ ᱨᱚᱦᱚᱭ ᱚᱨᱫᱷᱮᱠ ᱜᱚᱜ ᱟᱠᱟᱫᱟ ᱠᱚ ᱟᱨ ᱚᱫᱫᱷᱮᱠ ᱵᱟᱹᱠᱤ
ᱚ ᱟᱫᱚ ᱦᱟᱸᱜ ᱟᱯᱮ ᱦᱚᱸ ᱡᱟᱱᱤᱡ ᱞᱚᱜᱚᱱ ᱫᱷᱟᱨᱟ ᱨᱮᱜᱮ, ᱪᱟᱨᱟ ᱠᱚᱫᱚ ᱯᱮ ᱜᱤᱰᱤ ᱵᱟᱲᱟ ᱞᱮᱫ ᱜᱮᱭᱟ ᱡᱟᱱᱤᱡ?
ᱦᱩᱸ, ᱞᱚᱜᱚᱱ ᱫᱷᱟᱨᱟ ᱜᱮᱞᱮ ᱜᱤᱲᱤ ᱞᱮᱫ ᱜᱮᱭᱟ᱾
ᱟᱫᱚ ᱟᱞᱮ ᱫᱚᱞᱮ ᱢᱚᱱᱮᱭ ᱠᱟᱜᱼᱟ ᱡᱮ ᱞᱚᱜᱚᱱ ᱫᱷᱟᱨᱟ ᱜᱮ ᱜᱤᱲᱤ ᱠᱟᱜ ᱦᱩᱭᱩᱜᱼᱟ, ᱚᱱᱠᱟ ᱵᱟᱝ ᱮ ᱫᱟᱜ ᱜᱚᱫ ᱨᱮᱦᱚᱸ᱾ ᱩᱸ ᱚᱱᱠᱟ ᱥᱟᱢᱢᱟᱨᱥᱟᱞ ᱠᱚ ᱢᱤᱱᱤ ᱫᱟᱜ ᱠᱚᱛᱮ ᱮᱢᱟᱱ ᱛᱮᱱᱟᱜ ᱫᱟᱜ ᱠᱚ᱾ ᱤᱫᱤ ᱠᱟᱛᱮᱜ ᱟᱨ ᱪᱟᱥ ᱠᱟᱹᱢᱤ ᱫᱚ ᱨᱟᱠᱟᱵ ᱠᱟᱜ ᱦᱩᱭᱩᱜᱼᱟ᱾ ᱛᱟᱨᱯᱚᱨ ᱛᱟᱭᱱᱚᱢ ᱛᱮ ᱦᱮᱱᱟᱜ ᱮ ᱫᱟᱜ ᱜᱮᱭᱟ ᱥᱟᱨᱟ ᱵᱚᱪᱷᱚ ᱦᱚᱨ ᱫᱚ ᱚᱱᱠᱟ ᱛᱮᱜᱮ ᱛᱚ ᱵᱟᱭ ᱠᱟᱴᱟᱜᱼᱟ ᱢᱤᱫ ᱫᱷᱟᱣ ᱵᱟᱝ ᱢᱤᱫ ᱫᱷᱟᱣ ᱫᱚᱭ ᱫᱟᱜ ᱜᱮᱭᱟ ᱡᱳᱨ᱾
ᱦᱳᱭ ᱜᱚᱝᱠᱮ᱾ ᱛᱟᱦᱚᱞᱮ ᱜᱚᱝᱠᱮ ᱟᱯᱮ ᱥᱮᱱ ᱫᱚ ᱢᱤᱱᱤ ᱠᱚᱫᱚ ᱢᱮᱱᱟᱜ ᱟᱠᱟᱜ ᱜᱮᱭᱟ, ᱡᱟᱱᱤᱡ ᱵᱟᱝ ᱥᱮ?
ᱦᱮᱸ ᱢᱮᱱᱤ ᱠᱚ, ᱚᱸ ᱫᱟᱜ ᱨᱮᱱᱟᱜ ᱫᱚ, ᱮᱜᱚ ᱵᱮᱵᱚᱥᱛᱟ ᱫᱚ ᱢᱮᱱᱟᱜᱼᱟ ᱱᱟᱯᱟᱭ ᱧᱚᱜ ᱜᱮ᱾
ᱟᱞᱮᱥᱮᱱ ᱜᱚᱝᱠᱮ ᱟᱵᱤᱱ ᱵᱤᱱ ᱧᱮᱞ ᱞᱮᱠᱷᱟᱱᱡ ᱦᱟᱸᱜ ᱟᱞᱮᱥᱮᱱ ᱫᱚ ᱚᱝᱠᱟ ᱞᱮᱠᱷᱟ ᱛᱮᱫᱚ ᱵᱤᱨ ᱴᱚᱴᱷᱟ ᱞᱮ ᱧᱩᱨᱩᱜ ᱠᱟᱱᱟ ᱛᱚ ᱟᱞᱮ ᱫᱚ ᱟᱞᱮ ᱥᱮᱱ ᱫᱚ ᱦᱟᱸᱜ ᱚᱝᱠᱟ ᱞᱮᱠᱟ ᱛᱮᱫᱚ ᱱᱟᱹᱭ ᱠᱚ ᱜᱟᱰᱟ ᱠᱚ ᱛᱟᱨᱯᱚᱨᱮ ᱠᱮᱱᱮᱞ ᱠᱚ᱾ ᱚ ᱵᱟᱹᱱᱩᱜ ᱠᱟᱫ ᱛᱟᱞᱮᱭᱟ᱾ᱦᱳᱭ ᱚᱱᱟ ᱥᱟᱶᱛᱮ ᱟᱹᱵᱤᱱ ᱡᱟᱦᱟᱸ ᱵᱤᱱ ᱢᱮᱱ ᱠᱮᱫᱟ᱾ ᱚᱱᱮ ᱟᱯᱮ ᱡᱮᱢᱚᱱ ᱥᱩᱵᱤᱫᱟ ᱢᱮᱱᱟᱜ ᱠᱟᱫ ᱛᱟᱯᱮᱭᱟ ᱢᱤᱱᱤ᱾ ᱛᱚ, ᱟᱞᱮ ᱦᱟᱸᱜ ᱚᱱᱠᱟ ᱞᱮᱠᱟ ᱛᱮᱫᱚ ᱦᱟᱸᱜ ᱟᱞᱮᱭᱟᱜ ᱫᱚ ᱢᱤᱱᱤ ᱠᱚᱫᱚ ᱵᱟᱹᱱᱩᱜ ᱠᱟᱜᱼᱟ, ᱟᱞᱮ ᱫᱚ ᱡᱟᱦᱟᱸ ᱜᱮ ᱥᱮᱨᱢᱟ ᱨᱮᱜᱮ᱾ ᱥᱮᱨᱢᱟ ᱫᱟᱜ ᱵᱷᱚᱨᱥᱟ ᱨᱮᱜᱮᱞᱮ ᱛᱟᱸᱦᱮᱱᱟ ᱟᱨ ᱦᱳᱭᱪᱮᱱ
ᱟᱫᱚ ᱥᱮᱨᱢᱟ ᱡᱟᱹᱲᱤ ᱡᱩᱫᱤ ᱛᱟᱦᱚᱞᱮ ᱵᱟᱝ ᱦᱩᱭᱩᱜᱼᱟ, ᱛᱟᱦᱚᱞᱮ ᱟᱹᱰᱤᱜᱮ ᱮᱴᱠᱮᱴᱚᱬᱮ᱾ ᱦᱮᱸ ᱧᱮᱞᱚᱜᱼᱟ᱾ ᱟᱯᱮ ᱫᱤᱥᱚᱢ ᱫᱚ ᱛᱟᱦᱚᱞᱮ
ᱦᱳᱭ ᱦᱳᱭ ᱟᱞᱮᱭᱟᱜ ᱢᱮᱱ ᱞᱮᱠᱷᱟᱜ ᱫᱚ ᱦᱟᱸᱜ ᱟᱞᱮ ᱫᱚ ᱦᱟᱸᱜ ᱱᱚᱜ ᱱᱚᱝᱠᱟ ᱦᱟᱸᱜ ᱡᱩᱫᱤ ᱦᱟᱸᱜ ᱡᱩᱫᱤ ᱥᱮᱨᱢᱟ ᱫᱟᱜ ᱠᱚ ᱵᱟᱭ ᱡᱟᱹᱲᱤᱭᱟᱞᱮᱭᱟ ᱛᱟᱦᱞᱮ ᱟᱞᱮ ᱫᱚ ᱦᱟᱸᱜ ᱚᱱᱮ ᱟᱰᱤ ᱮ ᱤᱭᱟᱹ ᱞᱮ ᱛᱟᱦᱮᱸᱱᱟ ᱦᱳᱭ ᱥᱮ ᱠᱟᱹᱴᱤᱡ ᱦᱟᱸᱜ ᱮᱴᱠᱮᱴᱚᱬᱮ ᱨᱮᱜᱮ ᱟᱫᱚ ᱦᱟᱸᱜ ᱪᱟᱨᱟ ᱠᱚ ᱦᱟᱸᱜ ᱡᱩᱫᱤ ᱞᱮ ᱱᱚᱜᱼᱚ ᱱᱚᱝᱠᱟᱞᱮ ᱜᱤᱰᱤ ᱵᱟᱲᱟ ᱠᱟᱫᱟ ᱡᱩᱫᱤ ᱦᱟᱸᱜ ᱵᱟᱭ ᱫᱟᱜ ᱟᱞᱮᱭᱟ ᱛᱚ ᱟᱞᱮ ᱫᱚ ᱦᱟᱸᱜ ᱨᱚᱦᱚᱭ ᱠᱚᱦᱚᱸ ᱵᱟᱞᱮ ᱤᱭᱟᱹ ᱫᱟᱲᱮᱭᱟᱜᱼᱟ ᱮᱛᱚᱦᱚᱵ ᱫᱟᱲᱮᱭᱟᱜᱼᱟ ᱟᱨ ᱦᱟᱸᱜ ᱚᱝᱠᱟᱜᱮ ᱛᱚᱞᱟ ᱜᱟᱹᱰᱤ ᱠᱚᱫᱚ ᱦᱟᱸᱜ ᱚᱝᱠᱟ ᱛᱮᱜᱮ ᱤᱭᱟᱹ ᱜᱚᱫᱚᱜᱼᱟ ᱦᱟᱲᱟᱢ ᱜᱚᱫᱚᱜᱼᱟ ᱦᱳᱭ ᱥᱮ ᱤᱭᱟᱹ ᱜᱚᱫᱚᱜᱼᱟ ᱚᱸᱰᱮ ᱜᱮ ᱢᱟᱱᱮ ᱯᱩᱸᱡᱤ ᱠᱟᱛᱮᱜ ᱫᱟᱨᱮ ᱜᱚᱫᱚᱜᱼᱟ
ᱟᱫᱚ ᱦᱟᱲᱟᱢ ᱛᱚᱞᱟ ᱨᱚᱦᱚᱭ ᱨᱮᱦᱚᱸ ᱚᱱᱟ ᱫᱚ ᱩᱱᱟᱹᱜ ᱴᱟᱜ ᱵᱟᱝ ᱡᱷᱟᱲᱚᱜᱼᱟ ᱟᱨ ᱵᱟᱝ
ᱦᱳᱭ ᱦᱳᱭ ᱟᱫᱚ ᱡᱷᱟᱲ ᱫᱚ ᱡᱷᱟᱲᱚᱜᱼᱟ ᱦᱟᱸᱜ ᱟᱫᱚ ᱦᱟᱸᱜ ᱢᱮᱱᱞᱮᱠᱷᱟᱡ ᱫᱚ ᱚᱱᱟ ᱜᱟᱹᱪᱷᱤ ᱠᱚ ᱦᱟᱸᱜ ᱵᱟᱝ ᱦᱩᱭᱩᱜᱼᱟ ᱩᱱᱟᱹᱜ ᱫᱚ
ᱜᱟᱹᱪᱷᱤ ᱠᱚ ᱵᱟᱝ ᱡᱟᱹᱥᱛᱤᱜᱼᱟ ᱚᱱᱟ ᱫᱚ
ᱦᱳᱭ
ᱚᱝᱠᱟ ᱟᱫᱚ ᱛᱟᱦᱞᱮ ᱚᱱᱟ ᱥᱚᱵᱡᱤ ᱠᱚᱦᱚᱸ ᱛᱚ ᱪᱟᱥ ᱦᱩᱸ ᱵᱟᱝ ᱦᱩᱭᱩᱜᱼᱟ ᱢᱚᱱᱮᱭ ᱫᱟᱞᱤᱧ ᱛᱟᱦᱞᱮ ᱚᱝᱠᱟ ᱡᱩᱫᱤ ᱫᱟᱜ ᱵᱮᱵᱚᱥᱛᱟ ᱵᱟᱝ ᱠᱷᱟᱱ ᱫᱚ ᱥᱚᱵᱽᱡᱤ ᱨᱮᱫᱚ ᱟᱨᱦᱚᱸ ᱢᱤᱫ ᱫᱤᱱ ᱪᱷᱟᱲᱟ ᱵᱟᱨ ᱫᱤᱱ ᱪᱷᱟᱲᱟ ᱜᱮ ᱫᱟᱜ ᱫᱚ ᱞᱟᱹᱠᱛᱤᱭᱟ
ᱦᱳᱭ
ᱥᱚᱵᱽᱡᱤ ᱠᱚᱦᱚᱸ ᱛᱟᱦᱞᱮ ᱵᱟᱝ ᱦᱩᱭᱩᱜᱼᱟ ᱟᱯᱮᱥᱮᱫ ᱫᱚ
ᱦᱳᱭ ᱫᱚ ᱦᱩᱭᱩᱜ ᱜᱮᱭᱟ ᱟᱫᱚ ᱜᱚᱝᱠᱮ ᱚᱝᱠᱟ ᱢᱮᱱ ᱞᱮᱠᱷᱟᱡ ᱫᱚ ᱦᱟᱸᱜ ᱚᱱᱟ ᱡᱟᱦᱟᱸ ᱚᱱᱟ ᱜᱟᱹᱰᱭᱟᱹ ᱠᱚ ᱢᱮᱱᱟᱜ ᱠᱟᱜ ᱛᱟᱠᱚᱣᱟ ᱡᱟᱦᱟᱸᱭ ᱠᱚᱼᱣᱟᱜ ᱦᱳᱭ ᱥᱮ ᱜᱟᱹᱰᱭᱟᱹ ᱥᱩᱨ ᱨᱮ ᱠᱷᱮᱛ ᱢᱮᱱᱟᱜ ᱠᱟᱜ ᱛᱟᱠᱚᱣᱟ
ᱦᱩᱸ
ᱦᱳᱭ ᱟᱫᱚ ᱦᱟᱸᱜ ᱩᱝᱠᱩ ᱢᱮᱱ ᱞᱮᱠᱷᱟᱡ ᱫᱚ ᱦᱟᱸᱜ ᱩᱝᱠᱩ ᱫᱚᱠᱚ ᱪᱟᱥ ᱫᱟᱲᱮᱜ ᱜᱮᱭᱟ ᱦᱳᱭ ᱥᱮ ᱚᱝᱠᱟ ᱦᱟᱸᱜ ᱢᱤᱥᱤᱱ ᱠᱚᱛᱮ ᱫᱟᱜ ᱠᱚᱠᱚ ᱨᱟᱠᱟᱵᱟ ᱛᱚ
ᱦᱩᱸ
ᱟᱫᱚ ᱦᱟᱸᱜ ᱩᱝᱠᱩ ᱛᱮᱫᱚ ᱪᱟᱥ ᱠᱚᱫᱚ ᱦᱩᱭᱩᱜ ᱛᱟᱠᱚ ᱜᱮᱭᱟ ᱟᱞᱮ ᱫᱚ ᱦᱟᱸᱜ ᱱᱚᱜᱼᱚ ᱱᱚᱝᱠᱟ ᱡᱟᱦᱟᱸᱭ ᱠᱚᱣᱟᱜ ᱚᱝᱠᱟ ᱤᱭᱟᱹ ᱠᱚ ᱵᱟᱹᱱᱩᱜ ᱠᱟᱜ ᱛᱟᱠᱚᱣᱟ ᱠᱷᱮᱛ ᱠᱚ ᱦᱳᱭ ᱥᱮ ᱚᱝᱠᱟ ᱜᱟᱹᱰᱭᱟᱹ ᱥᱩᱨ ᱠᱚᱨᱮ ᱟᱫᱚ ᱦᱟᱸᱜ ᱚᱱᱼᱚᱱᱠᱟ ᱞᱮ ᱟᱞᱮ ᱫᱚᱞᱮ ᱡᱷᱟᱹᱱᱴᱤ ᱠᱟᱜᱼᱟ ᱵᱟᱲᱜᱮ ᱥᱮᱫ ᱨᱮ ᱚᱱᱮ ᱡᱟᱦᱟᱱᱟᱜ ᱜᱮᱞᱮ ᱨᱚᱦᱚᱭ ᱠᱟᱜᱼᱟ ᱥᱟᱹᱨᱩ ᱦᱳᱠ ᱛᱟᱨᱯᱚᱨᱮ ᱦᱩᱭᱩᱜ ᱠᱟᱱᱟ ᱦᱚᱛᱚᱫ ᱦᱳᱠ ᱠᱚᱸᱰᱷᱟ ᱠᱚ ᱦᱳᱭᱥᱮ ᱚᱱᱟ ᱠᱚᱨᱮᱱᱟᱜ ᱜᱮ ᱮᱢᱚᱱ ᱞᱮᱠᱟᱱᱟᱜ ᱜᱮ ᱦᱮᱸ ᱢᱟᱱᱮ ᱨᱚᱦᱚᱭ ᱠᱟᱜ ᱜᱮᱭᱟᱞᱮ ᱟᱫᱚ ᱦᱟᱸᱜ ᱚᱝᱠᱟ ᱞᱮᱠᱟ ᱛᱮᱫᱚ ᱦᱟᱸᱜ ᱢᱟᱹᱨᱤᱪ ᱠᱚ ᱛᱟᱯᱚᱨ ᱢᱟᱹᱨᱤᱪ ᱫᱟᱨᱮ ᱠᱚ ᱢᱮᱱᱟᱜ ᱦᱳᱭ ᱥᱮ ᱡᱟᱦᱟᱸ ᱵᱚᱱ ᱢᱮᱛᱟᱜ ᱠᱟᱱᱟ ᱪᱟᱣᱞᱮ ᱢᱟᱹᱨᱤᱪ ᱠᱚ ᱦᱳᱭ ᱚᱱᱟ ᱠᱚᱫᱚ ᱡᱚᱢᱟᱜ ᱜᱮ ᱟᱫᱚ ᱦᱟᱸᱜ ᱵᱟᱲᱜᱮ ᱠᱚᱨᱮ ᱪᱟᱥᱚᱜᱼᱟ ᱛᱚ ᱚᱱᱟ ᱫᱚ ᱨᱚᱦᱚᱭ ᱦᱚᱸ ᱜᱟᱱᱚᱜᱼᱟ ᱚᱱᱟ ᱫᱚ ᱡᱮᱢᱚᱱᱮᱢ ᱨᱚᱦᱚᱭᱚᱜ ᱦᱟᱸᱜ ᱚᱱᱠᱟᱜ ᱜᱮ ᱦᱟᱸᱜ ᱤᱭᱟᱹ ᱜᱚᱫᱚᱜᱼᱟ ᱥᱟᱜᱮᱱ ᱜᱚᱫᱚᱜᱼᱟ
ᱦᱮᱸ ᱟᱫᱚ ᱟᱞᱮ ᱥᱮᱫ ᱫᱚ ᱱᱚᱣᱟ ᱦᱩᱸ ᱟᱹᱰᱤ ᱡᱟᱹᱥᱛᱤ ᱪᱟᱥᱚᱜ ᱜᱮᱭᱟ ᱡᱟᱦᱟᱸ ᱫᱚ ᱦᱩᱲᱩ ᱠᱚ ᱥᱟᱶᱛᱮ
ᱚ ᱦᱳᱭ ᱟᱫᱚ ᱜᱚᱝᱠᱮ ᱟᱯᱮᱥᱮᱱ ᱫᱚ ᱦᱟᱸᱜ ᱦᱮᱸ ᱞᱟᱹᱭᱵᱤᱱ
ᱛᱩᱲᱤ ᱛᱤᱞᱢᱤᱧ ᱥᱟᱶᱛᱮ
ᱦᱳᱭ ᱦᱳᱭ ᱦᱳᱭ ᱟᱞᱤᱧ ᱥᱮᱫ ᱦᱚᱸ ᱜᱚᱝᱠᱮ ᱚᱝᱠᱟ ᱞᱮ ᱢᱮᱱ ᱞᱮᱠᱷᱟᱜ ᱫᱚ ᱦᱟᱸᱜ ᱪᱟᱥ ᱜᱮᱭᱟ ᱠᱚ ᱦᱳᱭᱥᱮ ᱡᱮᱢᱚᱱ ᱛᱤᱞᱢᱤᱧ ᱵᱮᱱ ᱢᱮᱱ ᱠᱮᱫᱟ ᱛᱤᱞᱢᱤᱧ ᱛᱟᱨᱯᱚᱨᱮ ᱛᱩᱲᱤ ᱟᱞᱮ ᱥᱮᱫ ᱫᱚ ᱚᱱᱮ ᱚᱝᱠᱟ ᱤᱭᱟᱹ ᱢᱮᱱᱟᱜ ᱠᱟᱫᱟ ᱩᱸᱜ ᱦᱩᱸ ᱠᱷᱚᱥᱞᱟ ᱦᱳᱭ ᱥᱮ ᱠᱷᱚᱥᱞᱟ ᱠᱚᱦᱚᱸ ᱞᱮ ᱮᱨ ᱵᱟᱲᱟ ᱠᱟᱜ ᱜᱮᱭᱟ ᱟᱫᱚ ᱦᱟᱸᱜ ᱱᱮᱛᱟᱨ ᱫᱤᱱ ᱫᱚ ᱦᱟᱸᱜ ᱟᱫᱚ ᱦᱟᱸᱜ ᱚᱱᱮ ᱚᱱᱠᱟ ᱟᱞᱮ ᱥᱮᱫ ᱫᱚ ᱦᱟᱸᱜ ᱡᱚᱸᱰᱨᱟ ᱠᱚᱦᱚᱸ ᱠᱚ ᱮᱨ ᱵᱟᱲᱟ ᱠᱟᱜᱼᱟ ᱛᱚ ᱵᱟᱲᱜᱮ ᱠᱚᱨᱮ ᱠᱷᱮᱛ ᱠᱚ ᱛᱟᱦᱮᱸ ᱞᱮᱠᱷᱟᱱ ᱡᱟᱦᱟᱸᱭ ᱠᱚᱣᱟᱜ ᱠᱷᱮᱛ ᱠᱚ ᱢᱮᱱᱟᱜ ᱠᱟᱫ ᱛᱟᱠᱚᱣᱟ ᱦᱩᱭᱥᱮ ᱟᱫᱚ ᱦᱟᱸᱜ ᱚᱱᱠᱟ ᱞᱮᱠᱟᱛᱮ ᱦᱟᱸᱜ ᱡᱚᱱᱰᱨᱟ ᱠᱚᱫᱚ ᱦᱟᱸᱜ ᱡᱚᱛᱚ ᱞᱮᱠᱟᱱᱟᱜ ᱢᱟᱱᱮ ᱡᱚᱱᱰᱨᱟ ᱥᱟᱶᱛᱮ ᱟᱨᱚ ᱢᱮᱱᱟᱜ ᱟᱠᱟᱫᱟ ᱤᱭᱟᱹ ᱵᱷᱤᱱᱰᱤ ᱠᱚᱞᱮ ᱨᱚᱦᱚᱭ ᱠᱟᱜ ᱜᱮᱭᱟ ᱦᱳᱭ ᱥᱮ ᱩᱛᱩ ᱡᱚᱢ ᱞᱮ ᱞᱮᱠᱟ
ᱚ ᱡᱚᱢᱞᱮ ᱞᱮᱠᱟ ᱥᱟᱱᱟᱢ ᱞᱮᱠᱟᱱᱟᱜ ᱜᱮ ᱥᱚᱵᱡᱤ ᱠᱚᱫᱚ ᱢᱟᱱᱮ ᱨᱚᱦᱚᱭ ᱫᱚᱦᱚ ᱫᱚᱨ ᱟᱨ ᱟ ᱢᱟᱱᱮ ᱡᱟᱦᱟᱸ
ᱦᱳᱭ ᱦᱳᱭ ᱟᱫᱚ ᱜᱚᱝᱠᱮ ᱚᱱᱮ ᱚᱱᱠᱟ ᱫᱟᱜ ᱠᱚ ᱵᱟᱞᱮ ᱧᱟᱢ ᱠᱷᱟᱹᱛᱤᱨ ᱜᱮ ᱦᱟᱸᱜ ᱟᱞᱮ ᱫᱚ ᱨᱚᱦᱚᱭ ᱠᱚᱫᱚ ᱦᱟᱸᱜ ᱵᱟᱞᱮ ᱪᱟᱟᱲ ᱫᱟᱲᱮᱭᱟᱜᱼᱟ ᱥᱮ
ᱦᱮᱸ ᱡᱟᱦᱟᱸ ᱜᱮ ᱩᱛᱩ ᱡᱚᱢ ᱠᱚ ᱠᱤᱨᱤᱧ ᱵᱟᱝ ᱦᱩᱭᱩᱜᱼᱟ ᱴᱟᱠᱟ ᱯᱚᱭᱥᱟ ᱠᱚ ᱵᱟᱝ ᱠᱷᱚᱨᱪᱟᱜᱼᱟ᱾
ᱦᱳᱭ ᱦᱳᱭ ᱟᱫᱚ ᱚᱲᱟᱜ ᱨᱮᱵᱤᱱ ᱤᱭᱟᱹ ᱞᱮᱠᱷᱟᱡ ᱪᱟᱥ ᱞᱮᱠᱷᱟᱡ ᱫᱚ ᱦᱟᱸᱜ ᱟᱫᱚ ᱚᱱᱮ ᱚᱱᱠᱟ ᱡᱩᱫᱤ ᱵᱟᱲᱜᱮ ᱥᱮ ᱪᱮ ᱵᱤᱱ ᱢᱚᱱᱮᱭᱟ ᱡᱷᱟᱱᱴᱤ ᱠᱟᱜ ᱞᱤᱧ ᱦᱳᱭ ᱚᱱᱟ ᱠᱚᱨᱮ ᱡᱩᱫᱤ ᱵᱮᱱ ᱞᱟᱫᱮ ᱠᱟᱜᱼᱟ ᱚᱱᱟᱜ ᱜᱮ ᱚᱱᱟ ᱟᱲᱟᱜ ᱥᱟᱠᱟᱢ ᱜᱮ ᱡᱚᱢ ᱵᱟᱲᱟ ᱠᱚ ᱠᱟᱛᱮᱜ ᱤᱭᱟᱹ ᱫᱤᱱ ᱠᱟᱞ ᱠᱚᱫᱚ ᱯᱟᱨᱚᱢ ᱜᱟᱱᱚᱜᱼᱟ ᱦᱳᱭ ᱚ
ᱟᱫᱚ ᱚᱱᱟ ᱠᱚᱦᱚᱸ ᱫᱚᱨᱠᱟᱨ ᱠᱟᱱᱟ ᱟᱫᱚ ᱡᱟᱦᱟᱸ ᱫᱚ ᱠᱤᱨᱤᱧ ᱠᱟᱛᱮᱫ ᱡᱩᱫᱤ ᱵᱚᱱ ᱡᱚᱢᱟ ᱟᱫᱚ ᱚᱱᱟ ᱫᱚ ᱟᱹᱰᱤ ᱡᱟᱹᱥᱛᱤ ᱠᱚᱠᱚ ᱢᱚᱥᱞᱟᱣᱟ ᱛᱚ ᱡᱩᱫᱤ ᱟᱵᱚ ᱛᱮᱵᱚᱱ ᱨᱚᱦᱚᱭᱟ ᱚᱱᱟ ᱫᱚ ᱠᱟᱹ ᱴᱤᱡ ᱟᱵᱚ ᱢᱤᱫᱴᱟᱝ ᱢᱮᱱᱴᱮᱱ ᱟᱛᱮᱫ ᱚᱱᱟ ᱫᱚᱵᱚᱱ ᱨᱚᱦᱚᱭ ᱫᱟᱲᱮᱭᱟᱜᱼᱟ ᱠᱚᱢ ᱢᱚᱥᱞᱟ ᱮᱢ ᱠᱟᱛᱮᱫ ᱡᱟᱦᱟᱸ ᱫᱚ ᱟᱵᱚᱣᱟᱜ ᱦᱚᱲᱢᱚ ᱨᱮ ᱩᱱᱟᱹᱜ ᱨᱟᱥᱟᱭᱱᱤᱠ ᱯᱚᱨᱤᱢᱟᱱ ᱴᱟᱜ ᱵᱟᱝ ᱪᱟᱞᱟᱜ ᱤᱱᱟᱹᱛᱮ ᱩᱸ ᱦᱚᱲᱢᱚ ᱡᱤᱣᱤ ᱠᱚ ᱱᱟᱯᱟᱭ ᱧᱚᱜ ᱛᱟᱦᱮᱱ ᱢᱟ᱾ ᱡᱟᱦᱟᱸ ᱪᱟᱥ ᱠᱟᱛᱮᱜ ᱠᱚ ᱦᱩᱭ ᱦᱚᱪᱚᱭᱮᱫᱟ ᱚᱱᱟ ᱫᱚ ᱱᱮᱛᱟᱨ ᱨᱟᱥᱟᱭᱚᱱᱤᱠ ᱥᱟᱨ ᱚ ᱫᱚᱢᱮ ᱦᱟᱨᱛᱮ ᱤᱭᱩᱥᱚᱜ ᱠᱟᱱᱟ ᱥᱮ ᱵᱟᱝ
ᱦᱳᱭ ᱦᱳᱭ ᱟᱫᱚ ᱦᱟᱸᱜ ᱜᱚᱢᱠᱮ ᱟᱵᱚ ᱫᱚ ᱦᱟᱸᱜ ᱢᱮᱱ ᱞᱮᱠᱷᱟᱡ ᱫᱚ ᱦᱟᱸᱜ ᱟᱫᱚ ᱦᱟᱸᱜ ᱚᱱᱮ ᱚᱱᱠᱟ ᱟᱵᱚ ᱫᱚ ᱡᱟᱦᱟᱸ ᱦᱟᱸᱜ ᱟᱥᱛᱮ ᱟᱥᱛᱮ ᱛᱮ ᱥᱮ ᱵᱟᱹᱭ ᱵᱟᱹᱭᱛᱮ ᱦᱟᱸᱜ ᱚᱱᱟ ᱡᱚ ᱠᱚ ᱡᱚᱜ ᱟᱛᱚ ᱦᱟᱸᱜ ᱟᱫᱚ ᱚᱱᱠᱟ ᱛᱮᱦᱚᱸ ᱢᱚᱱᱮ ᱞᱮᱠᱟᱱᱡ ᱟᱵᱚ ᱫᱚ ᱪᱟᱬᱮ ᱢᱟᱲᱮ ᱵᱚᱱ ᱡᱚ ᱦᱚᱪᱚᱭᱟ ᱡᱟᱦᱟᱱᱟᱜ ᱡᱤᱱᱤᱥ ᱜᱮ ᱦᱳᱭ ᱥᱮ ᱟᱫᱚ ᱚᱱᱠᱟ ᱞᱮᱠᱟᱛᱮ ᱦᱮ ᱛᱚ ᱯᱩᱨᱤ ᱠᱤᱨᱤᱧ ᱥᱟᱨ ᱠᱚ ᱢᱮᱱᱟᱜ ᱠᱫ ᱡᱟᱦᱟᱸ ᱛᱤᱱᱟᱹᱜ ᱦᱟᱸᱜ ᱚᱱᱟ ᱠᱚᱵᱚᱱ ᱮᱢ ᱤᱫᱤᱭᱟ᱾
ᱦᱩᱸ
ᱦᱳᱭ ᱟᱫᱚ ᱟᱭᱢᱟ ᱴᱚᱴᱷᱟ ᱠᱚᱨᱮ ᱦᱟᱸᱜ ᱚᱱᱠᱟ ᱦᱚᱸ ᱧᱮᱞᱚᱜ ᱠᱟᱱᱟ ᱡᱮ ᱟᱨ ᱜᱩᱨᱤᱡ ᱠᱚ ᱡᱟᱦᱟᱸᱭ ᱠᱚᱠᱚ ᱮᱢ ᱟᱠᱟᱫ ᱫᱚ ᱦᱟᱸᱜ ᱦᱳᱭ ᱟᱪᱷᱟ ᱚᱱᱟᱱᱟ ᱨᱮ ᱱᱚᱣᱟ ᱦᱟᱸᱜ ᱨᱟᱱ ᱠᱚᱫᱚ ᱵᱟᱝ ᱠᱚ ᱤᱭᱟᱹᱭᱟ ᱮᱢᱟᱜ ᱜᱮᱭᱟ᱾
ᱦᱮᱸ
ᱟᱫᱚ ᱟᱞᱮ ᱱᱚᱛᱮ ᱦᱟᱸᱜ ᱱᱚᱝᱠᱟ ᱜᱟᱹᱭ ᱰᱟᱝᱨᱤ ᱠᱚ ᱢᱮᱱᱟᱜ ᱠᱚᱟᱜ ᱠᱚᱛᱟᱞᱮᱭᱟ ᱛᱚ ᱚᱱᱟ ᱞᱮᱠᱟ ᱛᱮᱫᱚ ᱦᱟᱸᱜ ᱟᱞᱮ ᱫᱚ ᱦᱟᱸᱜ ᱚᱱᱟ ᱜᱩᱨᱤᱡ ᱜᱮᱞᱮ ᱮᱢᱟᱜᱼᱟ ᱦᱳᱭ ᱥᱮ
ᱛᱟᱦᱚᱞᱮ ᱜᱟᱹᱭ ᱰᱟᱹᱝᱨᱤ ᱠᱚᱦᱚᱸ ᱫᱚᱦᱚ ᱫᱚᱨᱠᱟᱨ ᱠᱟᱱᱟ ᱟᱫᱚ ᱥᱤᱭᱳᱜ ᱠᱚᱨᱮ ᱦᱚᱸᱠᱚ ᱞᱟᱜᱟᱜᱼᱟ᱾
ᱦᱳᱭ᱾
ᱟᱹᱰᱤ ᱞᱮᱠᱟᱱ ᱥᱟᱱᱟᱢ ᱞᱮᱠᱟᱱ ᱠᱟᱹᱢᱤ ᱨᱮᱦᱚᱸ ᱠᱚ ᱜᱚᱲᱚ ᱟᱵᱚᱱᱟ ᱩᱱᱠᱩ ᱦᱚᱸ᱾ ᱨᱚᱲ ᱠᱚᱦᱚᱸ ᱡᱟᱦᱟᱸᱜ ᱜᱮ ᱨᱚᱲ ᱠᱚ᱾ ᱟᱫᱚ ᱩᱱᱟᱹᱜ ᱵᱩᱫᱽᱫᱷᱤ ᱠᱚ ᱟᱵᱚ ᱞᱮᱠᱟ ᱵᱟᱹᱱᱩᱜ ᱛᱟᱠᱚ ᱨᱮᱦᱚᱸ ᱠᱤᱱᱛᱩ ᱟᱵᱚ ᱠᱚ ᱢᱟᱱᱮ ᱥᱟᱱᱟᱢ ᱞᱮᱠᱟᱱᱟᱜ ᱠᱟᱹᱢᱤ ᱨᱮ ᱟᱠᱚᱣᱟᱜ ᱡᱟᱦᱟᱸ ᱠᱟᱹᱢᱤ ᱜᱟᱱᱚᱜ ᱚ ᱜᱚᱲᱚ ᱟᱵᱚᱱᱟ ᱠᱚ᱾
ᱟᱞᱤᱧ ᱥᱮᱫ ᱡᱮᱢᱚᱱ ᱦᱟᱸᱜ ᱱᱮᱛᱟᱨ ᱫᱚ ᱦᱟᱸᱜ ᱟᱨᱚ ᱴᱮᱠᱴᱟᱨ ᱠᱚ ᱩᱰᱩᱠ ᱟᱠᱟᱱᱟ ᱛᱚ ᱦᱟᱸᱜ ᱴᱮᱠᱴᱟᱨ ᱛᱮᱫᱚ᱾ ᱴᱷᱤᱠ ᱜᱮᱭᱟ ᱫᱚᱢᱮ ᱟᱞᱮᱧ ᱥᱮᱫ ᱦᱳᱭ ᱱᱚᱝᱠᱟ ᱠᱚ ᱟᱹᱜᱩᱭᱟ ᱵᱟᱡᱟᱨ ᱥᱮᱫ ᱠᱷᱚᱱᱟᱜ ᱦᱮᱸ᱾
ᱴᱨᱟᱠᱴᱟᱨ ᱢᱟ ᱜᱚᱴᱟ ᱫᱤᱥᱚᱢ ᱜᱮ ᱟᱫᱚ ᱟᱹᱰᱤ ᱡᱟᱹᱥᱛᱤ᱾
ᱦᱳᱭ ᱟᱫᱚ᱾ ᱦᱮᱸ ᱟᱫᱚ ᱞᱟᱦᱟᱛᱮ ᱡᱮᱢᱚᱱ ᱠᱚ ᱥᱤ ᱵᱟᱲᱟᱭᱮᱫ ᱛᱟᱦᱮᱱᱟ ᱤᱭᱟᱹᱛᱮ᱾ ᱚᱱᱟ᱾ ᱰᱟᱹᱝᱨᱤ ᱱᱟᱦᱮᱞ ᱛᱮ ᱦᱳᱭ ᱥᱮ ᱟᱨ ᱱᱮᱛᱟᱨ ᱫᱚ ᱰᱟᱹᱝᱨᱤ ᱱᱟᱦᱮᱞ ᱠᱚᱦᱚᱸ ᱵᱟᱝ ᱧᱮᱞᱚᱜ ᱠᱚ ᱠᱟᱱᱟ ᱡᱮ ᱢᱮᱱᱟᱜ᱾ ᱠᱟᱜ ᱥᱮ ᱵᱚᱱᱩᱜ ᱠᱟᱜ - ᱟ
ᱦᱮᱸ᱾
ᱟᱫᱚ ᱚᱱᱠᱟ ᱞᱮᱠᱟᱛᱮᱫᱚ ᱦᱟᱸᱜ ᱟᱹᱞᱤᱧ ᱤᱭᱟᱹ ᱠᱚᱫᱚ ᱵᱟᱹᱱᱩᱜ ᱠᱚᱣᱟ
ᱟᱫᱚ ᱩᱱᱟᱹᱜ ᱵᱟᱠᱚ ᱠᱟᱹᱢᱤ ᱞᱟᱹᱜᱤᱫᱚᱜ ᱠᱟᱱ ᱛᱟᱵᱚᱱᱟ ᱟᱨ ᱠᱟᱹᱢᱤ ᱦᱚᱸ ᱠᱟᱹᱴᱤᱡ᱾
ᱦᱳᱭ ᱦᱳᱭ᱾
ᱫᱤᱞᱚᱢᱚᱜᱼᱟ ᱡᱟᱦᱟᱸ ᱫᱚ᱾ ᱱᱮᱛᱟᱨ ᱫᱚ ᱡᱚᱛᱚ ᱦᱚᱲ ᱩᱥᱟᱹᱨᱟ ᱧᱚᱜ ᱠᱟᱹᱢᱤ ᱜᱩᱲᱭᱟᱹᱣ ᱜᱮᱠᱚ ᱠᱩᱥᱤᱭᱟᱜ ᱠᱟᱱᱟ᱾
ᱦᱳᱭ᱾
ᱩᱥᱟᱹᱨᱟ ᱧᱚᱜ ᱠᱟᱹᱢᱤ ᱠᱚᱦᱚᱸ ᱜᱩᱲᱭᱟᱹᱣ ᱠᱟᱜ ᱠᱷᱟᱱ ᱠᱟᱹᱴᱤᱡ ᱧᱚ ᱡᱟᱦᱟᱸᱜᱮ ᱯᱮᱲᱟ ᱠᱚ ᱦᱤᱨᱤ ᱜᱟᱱᱚᱜᱼᱟ
ᱠᱟᱹ ᱦᱮᱸ ᱦᱳᱭ ᱪᱟᱨ ᱫᱚ ᱵᱟᱵᱚᱱ ᱫᱟᱲᱮᱭᱟᱜᱼᱟ ᱥᱮ ᱚᱱᱟ ᱫᱚ ᱠᱟᱹᱴᱤᱡ ᱴᱟᱭᱤᱢ ᱮ ᱧᱟᱜ ᱞᱟᱹᱠᱛᱤᱭᱟᱱ ᱜᱮ ᱫᱚᱦᱚ ᱫᱚᱦᱚᱭ ᱞᱟᱹᱜᱤᱫ ᱮ ᱪᱮᱥᱴᱟᱭᱟᱭ ᱟᱫᱚ ᱦᱟᱸᱜ ᱚᱱᱟ ᱴᱮᱠᱴᱟᱨ ᱛᱮ ᱡᱟᱦᱟᱸ ᱵᱚᱱ ᱥᱤᱭᱟ ᱚᱱᱟ ᱫᱚ ᱦᱟᱸᱜ᱾ ᱫᱟᱨᱮ ᱢᱟᱨᱮ ᱥᱤ ᱞᱟᱜᱤᱫᱚ ᱟ ᱥᱮ ᱟᱫᱚ ᱦᱟᱸ ᱱᱚᱜᱼᱚᱭ ᱱᱚᱝᱠᱟ ᱡᱮᱢᱚᱱᱮ ᱫᱟᱜ ᱠᱚ ᱵᱟᱭ ᱡᱟᱹᱲᱤᱭᱟᱵᱚᱱ ᱠᱷᱟᱡ ᱫᱚ ᱦᱟᱸᱜ ᱟᱵᱚ ᱫᱟᱲᱮᱸ ᱢᱟᱲᱮ ᱜᱮᱵᱚᱱ ᱞᱚᱥᱚᱫ ᱞᱟᱹᱜᱤᱫ ᱵᱚᱱ ᱪᱮᱥᱴᱟᱭᱟ ᱥᱮ ᱡᱮᱵᱚᱱ ᱞᱚᱥᱚᱫᱟ ᱟᱨ ᱵᱚᱱ ᱨᱚᱦᱚᱭ ᱜᱚᱫ ᱠᱟᱜᱼᱟ ᱟᱫᱚ ᱦᱟᱸᱜ ᱚᱱᱠᱟ ᱞᱮᱠᱟᱛᱮ ᱦᱟᱸᱜ ᱟᱫᱚ ᱚᱱᱟ ᱛᱮᱦᱚᱸ ᱴᱟᱭᱤᱢ ᱠᱚ᱾ ᱪᱟᱵᱟᱜ ᱛᱟᱵᱚᱱᱟ ᱟᱫᱚ ᱦᱟᱸᱜ ᱠᱚᱢ ᱴᱟᱭᱤᱢ ᱨᱮᱜᱮ ᱟᱵᱚ ᱫᱚᱵᱚᱱ ᱠᱟᱹᱢᱤ ᱠᱚᱫᱚ ᱠᱟᱹᱢᱤ ᱦᱚᱨᱟ ᱠᱚᱫᱚ ᱵᱚᱱ ᱞᱟᱦᱟ ᱤᱫᱤ ᱫᱟᱲᱮᱭᱟᱜᱼᱟ
ᱟ ᱟᱫᱚ᱾